ᱵᱮᱥ ᱵᱚ ᱵᱟᱝ ᱤᱭᱟᱹᱜ ᱠᱟᱱᱟ ᱛᱟᱢᱟ ᱚᱱᱟ ᱠᱷᱟᱹᱛᱤᱨ ᱵᱚᱱᱚᱲ ᱜᱚᱞᱮᱱᱟ᱾
ᱡᱚᱦᱟᱨ ᱜᱮ
ᱱᱚᱶᱟ ᱜᱮ ᱤᱧᱟᱹᱜ ᱨᱚᱲ ᱟᱡᱚᱢᱚᱜ ᱠᱟᱱᱟ᱾
ᱦᱮᱸ ᱟᱢᱟᱜ ᱨᱚᱲ ᱟᱢᱚᱜ ᱤᱧᱟᱹᱜ ᱨᱚᱲ ᱟᱸᱡᱚᱢᱚᱜ ᱠᱟᱱᱟ ᱯᱞᱟᱥ ᱵᱮᱠᱜᱨᱟᱩᱱ ᱚᱣᱟᱡ ᱜᱮ ᱟᱸᱡᱚᱢ ᱦᱤᱡᱩᱜ ᱠᱟᱱᱟ᱾
ᱵᱟᱝ ᱢᱟᱪᱮᱫᱼᱟ ᱵᱟᱝᱪᱮᱫ?
ᱟᱪᱪᱷᱟ ᱴᱷᱤᱠ ᱟᱪᱷᱮ
ᱪᱮᱫ ᱠᱚᱢ ᱛᱟᱦᱞᱮ ᱚᱱᱟ ᱵᱮᱜ ᱜᱚᱽ ᱠᱟᱛᱮ ᱪᱮᱫ ᱠᱚᱭ ᱪᱤᱠᱟᱹ ᱵᱟᱲᱟᱭᱫᱟᱭ ᱦᱮᱞᱳ ᱦᱮᱞᱳ ᱤᱧᱟᱹᱜ ᱨᱚᱲᱜ ᱠᱤ ᱵᱟᱝ ᱟᱸᱡᱚᱢᱚᱜ ᱠᱟᱱᱟ?
ᱦᱮᱞᱳ
ᱨᱚᱲ ᱟᱡᱚᱢᱚᱜ ᱠᱟᱱ ᱛᱤᱧᱟᱹ?
ᱦᱮᱸ ᱟᱢᱟᱜᱸ ᱤᱧᱟᱹᱜ ᱱᱚ ᱟᱸᱡᱚᱢᱚᱜ ᱠᱟᱱᱟ?
ᱱᱤᱛᱚᱜ ᱟᱸᱡᱚᱢᱚᱜ ᱠᱟᱱᱟ᱾ ᱮᱱᱟᱝ ᱫᱚ ᱵᱟᱝ ᱟᱸᱡᱚᱢᱚᱜ ᱠᱟᱱ ᱛᱟᱦᱮᱸᱫ᱾
ᱟᱪᱪᱷᱟ ᱱᱚᱣᱟ ᱠᱟᱴᱟ ᱠᱟᱛᱮᱮᱫ ᱯᱨᱚᱛᱚᱢ ᱠᱷᱚᱱ ᱠᱚᱞ ᱵᱟᱝ ᱜᱟᱱᱚᱜᱼᱟ᱾
ᱵᱟᱝ ᱯᱩᱨᱟᱹ ᱴᱟᱠᱥ ᱛᱟᱦᱮ ᱵᱟᱝ ᱞᱮᱠᱷᱟᱜᱼᱟ, ᱱᱚᱣᱟᱴᱟᱜ ᱚᱱᱠᱟ ᱠᱟᱛᱮᱫ ᱠᱚᱞ